ᱦᱩᱸ ᱚᱸᱡᱚᱢᱚᱜ ᱠᱟᱱᱟ᱾
ᱦᱮᱸ ᱟᱸᱡᱚᱢ ᱠᱟᱱᱟ ᱤᱧᱟᱹᱜ ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱟᱪᱪᱷᱟ᱾
ᱡᱟᱭᱜᱟᱰᱤ ᱪᱮᱜ ᱠᱚ ᱥᱟᱸᱲᱮ ᱠᱟᱱᱟ ᱚᱱᱛᱮ ᱨᱮ
ᱮᱸ ᱡᱟᱦᱟᱱᱟᱜ ᱟᱣᱟᱪ ᱮᱢ ᱟᱸᱡᱚᱢ ᱫᱟ᱾ ᱚ
ᱩᱦᱮᱸ ᱱᱤᱛᱚᱜ ᱫᱚ ᱵᱟᱝ ᱟᱸᱡᱚᱢᱚᱜ ᱠᱟᱱᱟ᱾
ᱟᱪᱪᱷᱟ ᱪᱷᱟ᱾
ᱮᱩ ᱪᱮᱜ ᱠᱚᱯᱮ ᱪᱤᱠᱟᱹᱭ ᱭᱮᱜᱟ ᱟᱫᱚ?
ᱮ ᱪᱮᱜ ᱦᱚᱸ ᱵᱟᱞᱮ ᱪᱤᱠᱟᱹᱭᱮᱫᱟ ᱛᱚ᱾ ᱮᱢᱱᱤ ᱜᱮ ᱚᱲᱟᱜ ᱨᱮᱜᱮ ᱢᱮᱱᱟᱜ ᱞᱮᱭᱟ ᱪᱤᱠᱟᱹ ᱫᱚ ᱱᱟᱜ ᱪᱮᱜ ᱦᱚᱸ ᱵᱟᱝ᱾ ᱪᱤᱠᱟᱹ ᱦᱩᱭᱩᱜ ᱠᱟᱱᱟ ᱟᱨ ᱟᱯᱮ ᱫᱚ ᱪᱮᱜ ᱠᱚᱯᱮ ᱦᱮᱸ ᱞᱟᱹᱭ ᱢᱮ᱾
ᱛᱟᱦᱚᱞᱮ ᱠᱷᱟᱱ ᱟᱯᱮ ᱥᱮᱱ ᱫᱚ ᱩᱫ ᱠᱚ ᱩᱰᱩᱠᱚᱜ ᱠᱟᱱᱟ ᱥᱮ ᱵᱟᱝ᱾
ᱦᱸ ᱦᱮᱸ ᱩᱫ ᱩᱫ ᱯᱩᱴᱠᱟᱹ ᱠᱚᱫᱚ ᱩᱰᱩᱠ ᱵᱟᱲᱟᱜ ᱠᱟᱱ ᱜᱮᱭ-ᱟ᱾
ᱟᱪᱪᱦᱟ᱾
ᱟᱞᱯ ᱥᱮᱱ ᱚᱱᱠᱟ ᱫᱟᱜ ᱡᱟᱹᱲᱤ ᱢᱟ ᱴᱷᱤᱠ ᱴᱷᱟᱠ ᱵᱟᱹᱱᱩᱜ ᱟᱠᱟᱫᱟ ᱚᱱᱠᱟ ᱩᱰ ᱠᱚᱢᱟ ᱴᱷᱤᱠ ᱴᱷᱟᱠ ᱜᱮ ᱵᱟᱝ ᱩᱰᱩᱠᱚᱜ ᱠᱟᱱᱟ᱾ ᱟᱨ ᱪᱟᱥ ᱪᱟᱥ ᱠᱟᱹᱢᱤ ᱦᱚᱸ ᱠᱟᱹᱴᱤᱡ ᱱᱚᱛᱮ ᱫᱚ ᱟᱞᱮ ᱥᱮᱱ ᱫᱚ ᱛᱟᱭᱱᱚᱢ ᱜᱚᱫ ᱟᱠᱟᱱᱟ ᱚᱱᱠᱟ ᱪᱟᱥ ᱠᱚ ᱫᱚᱢᱮ ᱥᱤᱛᱩᱝ ᱮᱼᱟᱭ ᱟᱞᱮ ᱥᱮᱱ ᱫᱚ ᱚᱱᱠᱟ ᱪᱟᱥ ᱠᱷᱩᱵ ᱩᱵ ᱵᱟᱝ ᱞᱮᱠᱟᱜᱮ
ᱚ ᱟᱪᱪᱷᱟ ᱟᱪᱷᱟ ᱟᱪᱷᱟ᱾
ᱦᱸ
ᱦᱮᱸ ᱛᱚ ᱥᱮᱨᱢᱟ ᱡᱟᱹᱲᱤ ᱠᱳ ᱡᱩᱫᱤ ᱵᱷᱟᱜᱤ ᱞᱮᱠᱟ ᱵᱟᱝ ᱦᱩᱭᱩᱜᱼᱟ ᱛᱟᱦᱚᱞᱮ ᱪᱟᱥ ᱠᱚᱫᱚ ᱦᱟᱸᱜ ᱚᱱᱠᱟ ᱫᱚ ᱵᱟᱝ ᱦᱩᱭᱩᱜ ᱜᱮᱭᱟ᱾
ᱦᱮᱸ᱾
ᱟᱞᱮ ᱥᱮᱱ ᱫᱚ ᱢᱟᱱᱮ ᱪᱟᱥ ᱠᱚᱫᱚ ᱦᱟᱸᱜ ᱡᱚᱛᱚᱞᱮ ᱯᱩᱨᱟᱹᱣ ᱤᱫᱤ ᱟᱠᱟᱫᱟ᱾ ᱟᱸ ᱥᱮᱨᱢᱟ ᱡᱟᱸᱱᱤ ᱠᱚ ᱴᱷᱤᱠᱴᱷᱟᱠ ᱜᱮ ᱦᱩᱭ ᱟᱠᱟᱱᱛᱮ ᱢᱟᱱᱮ ᱪᱟᱥ ᱠᱚᱫᱚ ᱱᱤᱭᱟᱹ ᱫᱷᱟᱣ ᱫᱚ ᱵᱷᱟᱜᱤ ᱞᱮᱠᱟ ᱜᱮᱞᱮ
ᱸ
ᱠᱚᱨᱟᱣ ᱟᱠᱟᱫᱟ ᱢᱟᱱᱮ ᱨᱚᱦᱚᱭ ᱠᱚ ᱵᱷᱟᱜᱮ ᱞᱮᱠᱟ ᱜᱮ ᱦᱩᱭ ᱟᱠᱟᱱᱟ ᱩᱱᱟᱹᱜ ᱮᱴᱠᱮᱴᱚᱬᱮ ᱟᱱᱟᱴ ᱫᱚ ᱵᱟᱝ ᱦᱩᱭ ᱠᱟᱱᱟ ᱡᱮ ᱥᱮᱨᱢᱟ ᱫᱟᱜ ᱡᱟᱹᱲᱤ ᱱᱤᱭᱟᱹ ᱫᱚ᱾
ᱦᱸ᱾ ᱟᱞᱮ ᱥᱮᱱ ᱢᱟ ᱚᱱᱠᱟ ᱫᱟᱜ ᱡᱟᱹᱲᱤ ᱢᱟ ᱫᱟᱜ ᱡᱟᱹᱲᱤ ᱫᱚ ᱫᱟᱜ ᱡᱟᱹᱲᱤ ᱠᱮᱫ ᱜᱮᱭᱟ ᱟᱫᱚ ᱚᱱᱠᱟ ᱮᱢᱚᱱᱮ ᱫᱟᱜ ᱡᱟᱹᱲᱤ ᱠᱮᱜ ᱟ ᱟᱨ ᱠᱷᱩᱵ ᱠᱷᱩᱵ ᱢᱟᱱᱮ ᱯᱮᱨᱮᱡ ᱠᱮᱜᱟᱭ ᱜᱚᱴᱟ ᱫᱟᱜ ᱡᱟᱹᱲᱤᱛᱮ᱾
ᱚ ᱟᱪᱪᱷᱟ ᱢᱟᱱᱮ ᱯᱮᱨᱮᱡ ᱠᱮᱫ ᱠᱷᱟᱱ ᱛᱚ ᱛᱟᱦᱮᱱᱟ ᱛᱚᱞᱟ ᱠᱚᱫᱚ ᱨᱚᱦᱚᱭ ᱫᱚ ᱵᱟᱝ ᱜᱟᱱᱚᱜᱼᱟ ᱱᱟᱜ ᱰᱩᱵᱩᱡᱚᱜᱼᱟ ᱛᱟᱦᱚᱞᱮ ᱚᱱᱟ ᱫᱚ ᱥᱮᱭᱟᱜ ᱟᱛᱚ ᱱᱟᱜ᱾ ᱟᱪᱪᱷᱟ ᱟᱪᱪᱷᱟ᱾
ᱦᱮᱸᱥᱮ ᱚᱱᱠᱟ ᱟᱫᱚ ᱛᱚᱞᱟ ᱠᱚᱦᱚᱸ ᱚᱱᱠᱟᱞᱮ ᱜᱤᱰᱤ ᱵᱟᱲᱟ ᱞᱟᱹᱜᱤᱫ ᱛᱮ ᱚᱱᱟ ᱚᱱᱟ ᱥᱭᱟᱭᱮᱱ ᱛᱟᱞᱮᱭᱟ ᱟᱹᱰᱤᱜᱟᱱ ᱚᱱᱠᱟ ᱤᱭᱟᱹᱧ ᱠᱷᱚᱛᱤᱭᱮᱱ ᱛᱟᱞᱮᱭᱟ᱾ ᱦᱟᱸᱛᱮ ᱚᱲᱟᱜ ᱥᱩᱨ ᱨᱮᱦᱚᱸ ᱚᱱᱠᱟ ᱫᱟᱜ ᱜᱮ ᱦᱮᱡ ᱮᱱᱟ ᱫᱟᱜ᱾ ᱮᱢᱛᱮ ᱦᱟᱹᱠᱩ ᱠᱚᱦᱚᱸ ᱠᱚ ᱦᱮᱡ ᱮᱱᱟ ᱚᱲᱟᱜ ᱵᱷᱤᱛᱤᱨ ᱥᱮᱱ ᱜᱮ᱾
ᱚ ᱟᱪᱪᱷᱟ ᱟᱪᱪᱷᱟ ᱟᱪᱷ ᱛᱟᱦᱚᱞᱮ ᱦᱟᱠᱩ ᱠᱚᱫᱚ ᱦᱟᱸᱜ ᱫᱚᱢᱮ ᱜᱮᱯᱮ ᱡᱚᱢ ᱵᱟᱲᱟ ᱠᱮᱫ ᱠᱚᱣᱟ᱾
ᱦᱮᱸ ᱟᱞᱮ ᱥᱮᱱ ᱫᱚ ᱦᱟᱠᱩ ᱠᱚᱫᱚ ᱫᱚᱢᱮ ᱚᱱᱠᱟ ᱯᱩᱠᱷᱨᱤ ᱠᱚ ᱫᱚᱢᱮ ᱯᱮᱨᱮᱡ ᱮᱱᱟ ᱛᱚ ᱫᱟᱜ ᱡᱟᱹᱲᱤ ᱛᱮ ᱫᱚᱢᱮ ᱫᱟᱜ ᱠᱮᱫ ᱠᱷᱟᱱ ᱫᱚ ᱯᱩᱠᱷᱨᱤ ᱜᱟᱰᱟ ᱜᱚᱴᱟ ᱜᱮ ᱱᱚᱱᱠᱟ ᱯᱮᱨᱮᱡ ᱮᱱᱟ ᱾ᱟᱫᱚ ᱚᱱᱠᱟ ᱜᱮ ᱟᱫᱚ ᱚᱱᱠᱟ ᱤᱭᱟᱹ ᱠᱚᱨᱮ ᱜᱮ ᱦᱟᱹᱠᱩ ᱠᱚ ᱠᱚ ᱥᱟᱵ ᱵᱟᱲᱟ ᱠᱮᱫ ᱠᱚᱣᱟ ᱯᱩᱠᱷᱨᱤ ᱨᱮᱱ ᱡᱟᱭᱜᱟ ᱥᱮᱬᱟ ᱥᱮᱬᱟ ᱦᱟᱹᱠᱩ ᱠᱚ ᱛᱟᱦᱮᱸ ᱠᱟᱱᱟ ᱩᱱᱠᱩ ᱠᱚᱠᱚ ᱩᱰᱩᱠ ᱮᱱᱟ᱾ ᱟᱫᱚ ᱡᱟᱜᱮ ᱜᱟᱨᱤ-ᱜᱟᱨᱤ ᱢᱚᱥᱟᱨᱤ ᱡᱟᱜᱮ ᱢᱮᱱᱟᱜᱼᱟ ᱚᱱᱠᱟ ᱟᱛᱮᱫ ᱜᱮ ᱪᱟᱞᱟᱣ ᱠᱟᱜᱼᱟ᱾ ᱚᱱᱠᱟ ᱜᱮᱞᱮ ᱤᱫᱤ ᱠᱮᱫ ᱛᱮ ᱚᱱᱠᱟ ᱜᱮᱞᱮ ᱥᱟᱵ ᱟᱹᱜᱩ ᱠᱮᱫ ᱠᱚᱣᱟ ᱥᱮᱬᱟ ᱥᱮᱬᱟ ᱠᱚ ᱨᱩᱭ, ᱠᱟᱛ ᱠᱟᱛᱞᱟ, ᱤᱝᱞᱤᱥ, ᱟᱨᱩ᱾ ᱛᱟᱯᱚᱨᱮ ᱟᱵᱚ ᱥᱟᱱᱛᱟᱲ ᱛᱮᱢᱟ ᱠᱚ ᱞᱟᱹᱭ ᱟᱠᱚᱣᱟ ᱡᱟᱦᱟᱸᱭ ᱫᱚ ᱢᱟᱜᱽᱨᱤ ᱩᱱᱠᱩ ᱠᱚ᱾
ᱟᱪᱪᱷᱟ, ᱟᱪᱷᱟ, ᱟᱪᱷᱟ ᱛᱟᱦᱚᱞᱮ ᱟᱯᱮ ᱚᱱᱟ ᱫᱚ ᱱᱟᱜ ᱛᱟᱦᱚᱞᱮ ᱥᱮᱬᱟ ᱥᱮᱬᱟ ᱵᱟᱫ ᱠᱚᱜᱮ ᱢᱮᱱᱟᱜᱼᱟ ᱟᱯᱮ ᱥᱮᱱ ᱫᱚ᱾
ᱦᱮᱸ ᱟᱞᱮ ᱥᱮᱱ ᱫᱚ ᱚᱱᱠᱟ ᱥᱮᱬᱟ ᱥᱮᱬᱟ ᱵᱟᱸᱫ ᱜᱮ ᱢᱮᱱᱟᱜᱼᱟ ᱟᱫᱚ ᱚᱱᱟ ᱵᱟᱸᱫ ᱨᱮ ᱫᱟᱜ ᱯᱮᱨᱮᱡ ᱞᱮᱱᱠᱷᱟᱱ ᱜᱮ ᱟᱫᱚ ᱟᱫᱚ ᱞᱮ ᱦᱚᱨᱚ ᱵᱚᱨᱚᱜᱼᱟ ᱚᱱᱠᱟ ᱪᱟᱥ ᱪᱟᱥ ᱦᱚᱸ ᱚᱱᱠᱟ ᱵᱟᱞᱮ ᱪᱟᱥ ᱫᱟᱲᱮᱭᱟᱜᱼᱟ᱾ ᱟᱨ ᱚᱱᱠᱟ ᱡᱮ ᱡᱟᱦᱟᱸᱥᱮᱱ ᱡᱮ ᱵᱟᱦᱨᱮ ᱥᱮᱱ ᱠᱟᱴᱤᱡ ᱮᱢ ᱩᱰᱩ ᱠᱚᱜ ᱟ ᱚᱱᱠᱟ ᱦᱚᱸ ᱵᱟᱝᱟ᱾ ᱟᱱᱮ ᱚᱥᱩᱵᱤᱫᱟ ᱧᱚᱜ ᱞᱮ ᱵᱩᱡᱷᱟᱹᱣᱟ ᱱᱤᱛᱩ᱾
ᱱᱤᱛᱚᱜ ᱫᱚᱢᱮ ᱡᱩᱫᱤ ᱯᱮᱨᱮᱡ ᱞᱮᱱᱠᱷᱟᱱ ᱛᱟᱦᱚᱞᱮ ᱫᱚ ᱱᱦᱟᱜ ᱚᱠᱟ ᱥᱮᱱ ᱦᱚᱸ ᱪᱟᱞᱟᱣ ᱦᱚᱸ ᱵᱟᱢ ᱫᱟᱲᱮᱭᱟᱜᱼᱟ᱾ ᱟᱨ ᱩᱰᱩᱝ ᱦᱚᱸᱱᱟᱜ ᱵᱟᱢ ᱫᱟᱲᱮᱭᱟᱜᱼᱟ᱾ ᱟᱪᱷᱟ ᱛᱟᱦᱚᱞᱮ ᱟᱯᱮ ᱥᱮᱫ ᱨᱮᱫᱚ ᱱᱟᱦᱟᱜ ᱛᱟᱦᱞᱮ ᱩᱱᱠᱩ ᱥᱮᱬᱟ ᱥᱮᱬᱟ ᱦᱟᱹᱠᱩ ᱠᱚᱜᱮ ᱦᱟᱸᱜ ᱵᱤᱱ ᱞᱟᱹᱭ ᱠᱮᱜ ᱛᱟᱦᱮᱱᱟ ᱩᱱᱠᱩ ᱜᱮ ᱵᱮᱥᱤ ᱠᱚ ᱧᱟᱢ ᱵᱟᱲᱟᱜ ᱜᱮᱭᱟ ᱛᱟᱦᱮᱸᱱᱟ ᱠᱟᱹᱴᱤᱡ ᱪᱩᱱᱟ ᱢᱟᱪ᱾ ᱠᱚᱫᱚ ᱚᱱᱠᱟ ᱧᱟᱢᱚᱜ ᱜᱮᱭᱟ ᱠᱚ ᱥᱮ ᱵᱟᱝᱟ ᱛᱟᱦᱮᱱᱟ ᱟᱯᱮ ᱥᱮᱱ?
ᱦᱮᱸ ᱟᱞᱮ ᱥᱮ ᱦᱚᱸ ᱪᱩᱱᱟᱹ ᱢᱟᱪᱷ ᱠᱚᱫᱚ ᱚᱱᱠᱟ ᱫᱚ ᱦᱟᱸᱜ ᱵᱟᱹᱱᱩᱜ ᱠᱟᱜ ᱠᱚᱣᱟ, ᱟᱫᱚ ᱡᱚᱛᱚ ᱚᱱᱠᱟ ᱡᱚᱠᱷᱚᱱ ᱫᱟᱜ ᱡᱟᱹᱲᱤᱭᱟᱭ ᱤᱱ ᱡᱚᱠᱷᱚᱡ ᱜᱮ ᱩᱱᱠᱩ ᱫᱚᱦᱟᱜ ᱠᱚ ᱨᱟᱠᱟᱵᱼᱟ ᱟᱨ ᱵᱟᱝᱠᱷᱟᱱ ᱚᱱᱠᱟ ᱫᱚ ᱦᱟᱜ ᱵᱟᱠᱚ ᱵᱟᱠᱚ ᱧᱮᱞᱚᱜᱼᱟ ᱱᱤᱛᱚᱜ ᱫᱚ ᱟᱫᱚ ᱡᱚᱠᱷᱚᱱ ᱡᱟᱦᱟᱸ ᱠᱚᱨᱮ ᱵᱟᱸᱫ ᱠᱚᱨᱮ ᱡᱩᱫᱤ ᱮᱸ ᱯᱮᱨᱮᱡ ᱛᱟᱦᱮᱸᱱᱟᱭ ᱥᱮ ᱚᱱᱠᱟ ᱠᱟᱹᱡ ᱫᱟᱜ ᱛᱟᱦᱮᱱᱟ ᱟᱫᱚ ᱥᱮᱬᱟ ᱥᱮᱬᱟ ᱦᱟᱹᱠᱩ ᱩᱱᱡᱚᱠᱷᱟᱹᱡ ᱛᱮᱠᱚ ᱟᱲᱟᱜ ᱠᱚᱣᱟ᱾ ᱟᱫᱚ ᱤᱧ ᱡᱚᱠᱷᱚᱡ ᱜᱮ ᱟᱫᱚ ᱩᱱᱠᱩ ᱫᱚ ᱠᱚᱸᱡ ᱡᱟᱦᱟᱸᱭ ᱠᱟᱹᱴᱤᱡ ᱠᱟᱹᱴᱤᱡ ᱠᱚᱫᱚ ᱩᱱᱠᱩ ᱫᱚ ᱨᱮᱸᱜᱮᱡ ᱡᱟᱞᱟᱛᱼᱼ ᱛᱮᱠᱚ ᱫᱟᱹᱲ ᱵᱟᱲᱟᱭᱟ ᱟᱨ ᱥᱮᱬᱟ ᱼᱼ ᱠᱩ ᱠᱚ ᱧᱮᱞ ᱞᱮᱠᱚ ᱠᱷᱟᱱ ᱜᱮ ᱟᱫᱚ ᱠᱚ ᱞᱟᱹᱭᱟ ᱚ ᱛᱟᱦᱞᱮ ᱠᱷᱟᱱ ᱱᱩᱠᱩᱣᱟᱜ ᱱᱩᱠᱩ ᱠᱚ ᱡᱚᱢ ᱠᱟᱛᱮ ᱨᱮᱦᱚᱸ ᱞᱟᱡ ᱫᱚ ᱵᱤᱭ ᱦᱩᱭᱩᱜᱼᱟ, ᱟᱫᱚ ᱚᱱᱠᱟ ᱛᱮᱜᱮ ᱩᱱᱠᱩ ᱩᱱᱠᱩ ᱡᱚᱢ ᱠᱚ ᱠᱷᱟᱱ ᱫᱚ ᱟᱫᱚ ᱩᱱᱠᱩ ᱫᱚ ᱵᱟᱧᱪᱟᱣ ᱫᱚ ᱛᱟᱦᱮ ᱱᱟᱠᱚ? ᱟᱫᱚ ᱵᱟᱠᱚ ᱛᱟᱦᱮᱱᱟ ᱩᱱᱠᱩ ᱫᱚ ᱾
ᱦᱮᱸ, ᱦᱮᱸ, ᱦᱮᱸ, ᱦᱮᱸ, ᱮᱠᱫᱚᱢ, ᱮᱫᱚᱢ ᱟᱫᱚ ᱥᱮᱬᱟ ᱦᱟᱠᱚ ᱱᱟᱦᱟᱜ ᱡᱟᱦᱟᱸ ᱨᱮᱠᱚ ᱛᱟᱦᱮᱱᱟ ᱛᱟᱦᱮᱸ ᱚᱸᱰᱮ ᱫᱚ ᱱᱟᱜᱟᱜ ᱠᱟᱹᱴᱼᱼ ᱴᱤᱡ ᱦᱟᱹᱠᱩ ᱫᱚ ᱱᱟᱦᱟᱜ ᱩᱱᱟᱹᱜ ᱫᱚ ᱵᱟᱠᱚ ᱧᱮᱞᱚᱜᱼᱟ ᱥᱮᱬᱟ ᱦᱟᱹᱠᱩ ᱜᱮ ᱱᱟᱦᱟᱜ ᱡᱚᱛᱚ ᱠᱚ ᱡᱚᱢ ᱪᱟᱵᱟᱜᱼᱟ ᱾ᱟᱨ ᱠᱟᱹᱴᱤᱡ ᱠᱚ ᱫᱚ ᱱᱟᱜ ᱥᱮᱬᱟ ᱠᱩᱡ ᱥᱟᱞᱟᱜ ᱫᱚ ᱱᱟᱦᱟᱜ ᱵᱟᱝᱠᱚ ᱫᱟᱲᱮᱜᱼᱟᱛᱚ ᱱᱟᱦᱟᱜ᱾ ᱦᱮᱸ
ᱟᱫᱚ ᱦᱟᱸᱜ ᱫᱚ ᱩᱱᱠᱩ ᱫᱚ ᱡᱚᱠᱷᱚᱱ ᱨᱮᱸᱜᱮᱡ ᱠᱚᱣᱟ ᱫᱤᱱ ᱡᱚᱠᱷᱚ ᱦᱚᱸ ᱜᱚᱴᱟ ᱠᱚ ᱫᱟᱬᱟ ᱵᱟᱲᱟ ᱞᱮᱠᱷᱟᱱ ᱟᱫᱚ ᱵᱟᱠᱚ ᱧᱟᱢ ᱠᱷᱟᱱ ᱫᱚ ᱦᱟᱸᱜ ᱟᱫᱚ ᱪᱮᱫ ᱠᱚ ᱪᱤᱠᱟᱹᱭᱟ ᱟᱫᱚ ᱩᱱᱠᱩ ᱜᱮ ᱟᱫᱚ ᱡᱟᱜᱮ ᱠᱟᱴᱤᱡ ᱠᱟᱴᱤᱡ ᱠᱚ ᱢᱮᱱᱟᱜ ᱠᱟᱫ ᱠᱚᱣᱟ ᱟᱫᱚ ᱩᱱᱠᱩ ᱜᱮ ᱫᱚᱢᱮ ᱩᱱᱠᱩ ᱜᱮᱠᱚ ᱡᱚᱢ ᱠᱚᱣᱟ ᱟᱫᱚ ᱟᱫᱚ ᱢᱚᱫᱽᱫᱷᱮ ᱫᱚ ᱟᱠᱚ ᱟᱠᱚ ᱦᱚᱸ ᱡᱚᱢ ᱫᱚᱠᱚ ᱡᱚᱢᱚᱜ ᱜᱮᱭᱟ ᱠᱟᱹᱴᱤᱡ ᱠᱟᱹᱴᱤᱡ ᱥᱮᱬᱟ ᱠᱩᱡ ᱟᱫᱚ ᱚᱱᱠᱟ ᱡᱟᱦᱟᱸᱟᱭ ᱥᱮᱬᱟ ᱦᱟᱭ ᱟᱫᱚ ᱩᱱᱠᱩ ᱫᱚ ᱮᱸ ᱵᱟᱠᱚ ᱫᱟᱲᱮᱜ-ᱟ ᱛᱟᱯᱟᱢ ᱛᱮ᱾
ᱦᱮᱸ, ᱦᱮᱸ, ᱮᱠᱫᱚᱢ, ᱮᱠᱫᱚᱢ, ᱮᱠᱫᱚᱢ᱾
ᱟᱞᱮ ᱥᱮᱱ ᱫᱚ ᱱᱟᱦᱟᱜ ᱩᱱᱠᱩ ᱥᱮᱬᱟ ᱥᱮᱬᱟ ᱦᱟᱹᱠᱩ ᱠᱚᱫᱚ ᱩᱱᱟᱹᱜ ᱫᱚ ᱵᱟᱝ ᱠᱚ ᱧᱮᱞᱚᱜ ᱜᱮᱭᱟ ᱟᱨ ᱟᱞᱮ ᱥᱮᱱ ᱫᱚ ᱚᱱᱠᱟ ᱢᱟ ᱢᱟᱨᱟᱝ, ᱢᱟᱨᱟᱝ ᱯᱩᱠᱷᱨᱤ ᱠᱚ ᱵᱟᱸᱫᱽ ᱠᱚ ᱥᱮ ᱜᱟᱰᱟ ᱠᱚ ᱱᱟᱹᱭ ᱠᱚ ᱚᱱᱟ ᱫᱚ ᱱᱟᱜ ᱵᱟᱹᱱᱩᱜ ᱟᱛᱚ, ᱛᱟᱦᱚᱞᱮ ᱠᱟᱹᱴᱤᱡ ᱦᱟᱹᱠᱩ ᱜᱮ ᱱᱟᱦᱟᱜ ᱠᱚ ᱧᱮᱞᱚᱜᱼᱟ᱾ ᱟᱞᱮᱥᱮᱱ ᱫᱚ ᱵᱮᱥᱤ ᱫᱚ ᱠᱟᱹᱴᱤᱡ ᱦᱟᱹᱠᱩ ᱜᱮᱞᱮ ᱥᱟᱵ ᱵᱟᱲᱟ ᱠᱚᱣᱟ, ᱩᱱᱠᱩ ᱜᱮᱞᱮ ᱡᱚᱢ ᱠᱚᱣᱟ ᱥᱮᱬᱟ ᱠᱩᱜ ᱫᱚ ᱱᱟᱦᱟᱜ ᱵᱟᱞᱮ ᱧᱟᱢ ᱠᱚᱣᱟ, ᱟᱞᱮ ᱥᱮᱱ ᱫᱚ ᱢᱟᱱᱮ ᱵᱟᱝ ᱠᱚ ᱨᱟ
ᱟᱪᱪᱷᱟ, ᱟᱞᱮ ᱥᱮᱱ ᱚᱱᱠᱟ ᱜᱮ ᱟᱫᱚ ᱟᱞᱮᱥᱮᱱ ᱫᱚ ᱡᱩᱫᱤ ᱡᱟᱹᱯᱩᱫ ᱚᱱᱠᱟ ᱫᱟᱜ ᱡᱟᱹᱲᱤ ᱦᱩᱭ ᱠᱮᱜ ᱠᱷᱟᱱ ᱩᱱᱜᱮ ᱦᱟᱹᱠᱩ ᱫᱚᱞᱮ ᱧᱟᱢ ᱠᱚᱣᱟ ᱵᱟᱝ ᱠᱷᱟᱱ ᱚᱱᱠᱟ ᱟᱫᱚ, ᱚᱱᱠᱟ ᱮᱢᱱᱤ ᱚᱱᱠᱟ ᱤᱭᱟᱹ ᱥᱚᱢᱚᱭ ᱫᱚ ᱚᱱᱠᱟ ᱫᱚ ᱵᱟᱞᱮ ᱧᱟᱢ ᱠᱚᱣᱟ, ᱟᱫᱚ ᱟᱸᱥᱟᱲ ᱵᱚᱸᱜᱟ ᱟᱵᱚᱣᱟᱜ ᱱᱤᱛᱚᱜ ᱢᱟ ᱟᱸᱥᱟᱲ ᱵᱚᱸᱜᱟ ᱵᱚᱞᱚᱣ ᱟᱠᱟᱱᱟ ᱱᱤᱛᱚᱜ ᱢᱟ ᱦᱟᱸᱜ ᱠᱷᱮᱛ ᱠᱚᱨᱮ ᱢᱟ ᱫᱟᱜ ᱚᱱᱠᱟ ᱯᱮᱨᱮᱡ ᱠᱚᱜᱼᱟ ᱥᱮ ᱾ ᱡᱟᱦᱟᱱ ᱠᱚᱸᱜ ᱱᱤᱛᱚᱜ ᱜᱮ ᱾ ᱡᱷᱚᱛᱚᱱ ᱠᱩᱴ ᱜᱮᱠᱚ ᱧᱟᱢᱚᱜᱼᱟ, ᱟᱨ ᱤᱱᱟᱹᱛᱮ ᱟᱵᱚ ᱢᱟ ᱠᱟᱣᱰᱤ ᱠᱚᱦᱚᱸ ᱴᱷᱤᱠ ᱴᱷᱟᱠ ᱵᱟᱹᱱᱩᱜ ᱛᱟᱵᱚᱱ ᱛᱮ ᱡᱮ ᱡᱟᱦᱟᱱᱟᱜ ᱟᱱᱟᱡᱽ ᱠᱚᱵᱚᱱ ᱦᱟᱸᱴ ᱟᱹᱜᱩᱭ ᱛᱮᱵᱚᱱ ᱵᱚᱱ ᱡᱚᱢᱟ ᱚᱱᱟ ᱠᱟᱣᱰᱤ ᱢᱟᱠᱷᱟᱱ ᱪᱮᱫ ᱦᱚᱸ ᱵᱟᱝ ᱜᱟᱱᱚᱜ ᱠᱟᱱ ᱛᱟᱦᱮᱸᱡ ᱾
ᱦᱮᱸ, ᱦᱮᱸ ᱮᱠᱫᱚᱢ, ᱮᱠᱫᱚᱢ, ᱮᱠᱫᱚᱢ᱾ ᱟᱫᱚ ᱱᱟᱦᱟᱜ ᱱᱚᱜᱼᱚᱭ ᱟᱸᱥᱟᱲ ᱵᱚᱸᱜᱟ ᱫᱤᱱ ᱫᱚ ᱢᱟᱱᱮ ᱩᱛᱩᱣᱟᱱ ᱠᱚᱫᱚ ᱦᱟᱸᱜ ᱩᱱᱟᱹᱜ ᱫᱚ ᱟᱞᱮ ᱥᱮᱱ ᱫᱚ ᱱᱟᱦᱟᱜ ᱵᱟᱞᱮ ᱥᱚᱴ ᱜᱚᱫᱚᱜᱼᱟ, ᱡᱮ ᱧᱟᱢ ᱫᱚ ᱱᱟᱦᱟᱜ ᱱᱚᱜᱼᱚᱭ ᱵᱤᱨ ᱠᱚ ᱟᱞᱮ ᱫᱚ ᱵᱤᱨ ᱠᱚ ᱫᱚᱢᱮ ᱢᱮᱱᱟᱜᱼᱟ ᱛᱚ, ᱛᱟᱦᱚᱞᱮ ᱚᱸᱰᱮ ᱠᱷᱚᱱᱟᱜ ᱩᱫᱽ ᱯᱩᱴᱠᱟᱹ ᱛᱟᱨᱯᱚᱨᱮ ᱵᱤᱨ ᱠᱩᱸᱫᱽᱨᱤ ᱠᱚ ᱮᱢᱟᱱ ᱱᱚᱝᱠᱟ ᱠᱤᱫᱩ ᱟᱲᱟᱜ ᱠᱚ, ᱢᱟᱛᱷᱟ ᱟᱲᱟᱜ ᱠᱚ ᱢᱟᱱᱮ ᱫᱚᱢᱮ ᱜᱮ ᱦᱩᱭᱩᱜ ᱜᱮᱭᱟ ᱾ ᱟᱫᱚ ᱚᱱᱟ ᱠᱚᱫᱚ ᱵᱟᱝ ᱞᱮ ᱚᱥᱩᱵᱤᱫᱟᱜ ᱜᱮᱭᱟ, ᱢᱟᱱᱮ ᱩᱛᱩ ᱠᱚᱫᱚ ᱢᱟᱱᱮ ᱵᱮᱥᱤ ᱚᱱᱠᱟ ᱟᱨ ᱵᱟᱹᱫᱽ ᱨᱮ ᱱᱚᱜᱼᱚᱭ ᱪᱩᱱᱟᱹ ᱢᱟᱪ ᱢᱟᱱᱮ ᱫᱚᱢᱮ ᱧᱟᱢ ᱵᱟᱲᱟ ᱠᱚᱜᱮᱭᱟ᱾ ᱟᱸᱥᱟᱲ ᱵᱚᱸᱜᱟ ᱫᱤᱱ ᱫᱚ ᱢᱟᱱᱮ ᱩᱱᱟᱹᱜ ᱫᱚ ᱵᱟᱞᱮ ᱦᱟᱨᱠᱮᱛᱚᱜ-ᱟ ᱩᱛᱩ ᱞᱤᱜᱤᱜ ᱫᱚ ᱱᱟᱦᱟᱜ᱾
ᱟᱪᱪᱷᱟ, ᱟᱪᱪᱷᱟ᱾ ᱟᱞᱮ ᱥᱮᱱ ᱫᱚ ᱟᱫᱚ ᱠᱷᱮᱛ ᱜᱮ ᱠᱷᱮᱛ ᱜᱮ ᱛᱚ ᱡᱟᱥ ᱠᱷᱮᱛ ᱛᱟᱨᱯᱚᱨᱮ ᱚᱱᱠᱟ ᱜᱟᱰᱟ ᱯᱩᱠᱷᱨᱤ ᱚᱱᱟ ᱠᱚᱜᱮ ᱡᱟᱹᱥᱛᱤ ᱵᱮᱥᱤᱨ ᱵᱷᱟᱜ ᱢᱮᱱᱟᱜ ᱟᱠᱟᱜ ᱦᱟᱸᱜ ᱾ ᱟᱫᱚ ᱚᱱᱠᱟ ᱱᱟᱛᱮ ᱱᱟᱛᱮ ᱟᱞᱮᱥᱮᱱ ᱫᱚ ᱱᱚᱦᱟᱜ ᱟᱱᱟᱪ ᱠᱚ ᱦᱮᱱᱟᱜ ᱟᱱᱟᱪ ᱡᱩᱫᱤᱞᱮ ᱟᱹᱠᱷᱨᱤᱧ ᱥᱮ ᱦᱟᱛᱟᱣ ᱞᱮ ᱪᱟᱞᱟᱜᱼᱟ᱾ ᱛᱟᱦᱚᱞᱮ ᱠᱷᱟᱱ ᱩᱱ ᱡᱚᱠᱷᱚᱭ ᱫᱚ ᱟᱰᱮ ᱥᱟᱺᱜᱤᱧ ᱧᱚᱜ ᱜᱮ ᱪᱟᱞᱟᱣ ᱦᱳᱭᱜ ᱛᱟᱞᱮᱭᱟ, ᱫᱚᱥ ᱠᱤᱞᱳᱢᱤᱴᱟᱨ ᱜᱟᱱ ᱚᱱᱠᱟ ᱾ ᱥᱟᱺᱜᱤᱧ ᱧᱚᱜ ᱨᱮ ᱵᱟᱡᱟᱨ ᱢᱮᱱᱟᱜ ᱠᱟᱜ-ᱟ᱾ ᱚᱸᱰᱮ ᱠᱷᱚᱱᱟᱜ ᱜᱮ᱾ ᱡᱟᱜᱮ ᱠᱟᱹᱣᱰᱤ ᱤᱫᱤ ᱠᱟᱛᱮᱜ ᱜᱮ ᱪᱟᱞᱟᱣ ᱠᱟᱛᱮᱜ, ᱰᱷᱮᱨ ᱰᱷᱮᱨ ᱫᱟᱢ ᱠᱟᱛᱮᱜ ᱦᱟᱛᱟᱣ ᱟᱹᱜᱩ ᱠᱟᱛᱮᱜ ᱦᱮᱸ ᱟᱫᱟ ᱟᱜᱩᱭᱟ ᱾
ᱟᱪᱪᱷᱟ, ᱟᱪᱪᱷᱟ, ᱟᱪᱪᱷᱟ ᱾ ᱦᱮᱸ ᱟᱫᱚ ᱟᱜ ᱩᱛᱩ ᱟᱱᱟᱪ ᱠᱚ, ᱡᱩᱫᱤ ᱵᱟᱢ ᱧᱟᱢᱟ ᱥᱩᱵᱤᱫᱷᱟ ᱛᱟᱦᱚᱞᱮ ᱟᱨ ᱵᱟᱢ ᱧᱟᱢ ᱛᱟᱦᱚᱞᱮ ᱛᱚ ᱠᱤᱨᱤᱧ ᱫᱚ ᱦᱩᱭᱩᱜ ᱜᱮ, ᱠᱤᱨᱤᱧ ᱫᱚ ᱛᱟᱦᱚᱞᱮ ᱮᱠᱮᱱᱟᱜ ᱟ ᱵᱟᱢ ᱢᱚᱱᱮᱭᱟ ᱡᱮ ᱮᱠᱷᱮᱱ ᱫᱟᱠᱟᱧ ᱡᱚᱢᱟ, ᱟᱨ ᱚᱱᱠᱟ ᱦᱚ ᱛᱤᱱᱟᱹᱜ ᱫᱤᱱ ᱮᱠᱷᱮᱱ ᱫᱟᱠᱟ ᱚᱱᱠᱟ ᱡᱚᱢ ᱦᱚᱸ ᱵᱟᱝ ᱫᱟᱲᱮ ᱛᱟᱦᱚᱞᱮ ᱠᱤᱨᱤᱧ ᱫᱚ ᱞᱟᱹᱠᱛᱤᱠᱟᱱ ᱜᱮ᱾
ᱦᱮᱸ, ᱦᱮᱸ ᱱᱚᱣᱟ ᱛᱮᱜᱮ ᱟᱞᱮ ᱥᱮᱱ ᱫᱚ ᱚᱱᱠᱟ ᱱᱤᱭᱟᱹ ᱠᱷᱚᱱᱟᱜ ᱟᱸᱥᱟᱲ ᱵᱚᱸᱜᱟ ᱵᱚᱞᱚᱭᱮᱱ, ᱵᱚᱞᱚᱭᱮᱱ ᱠᱷᱟᱱ ᱜᱮ ᱟᱫᱚ ᱟᱞᱮ ᱥᱮᱱ ᱫᱚ ᱚᱱᱠᱟ ᱞᱮ ᱦᱟᱨᱠᱮᱛ ᱧᱚᱜ ᱜᱮᱭᱟ, ᱠᱷᱩᱵ ᱛᱟᱡᱟ ᱫᱚ ᱡᱟᱦᱟᱱᱟᱜ ᱡᱮ ᱛᱚᱞᱟ ᱠᱚ ᱨᱚᱦᱚᱭ ᱠᱟᱱᱟ ᱚᱱᱟ ᱠᱚ ᱨᱚᱦᱚᱭ ᱦᱩᱭᱩᱜᱼᱟ, ᱚᱱᱚᱠᱟᱱ ᱤᱭᱟᱹ ᱜᱮ ᱵᱟᱹᱱᱩᱜ ᱾ ᱛᱟᱦᱚᱞᱮ ᱮ ᱮᱢᱚᱱ ᱫᱟᱜ ᱡᱟᱹᱲᱤ ᱫᱟᱜ ᱡᱟᱹᱲᱤ ᱮᱦᱚᱵ ᱠᱟᱜᱟᱭ ᱢᱩᱪᱟᱹᱫ ᱜᱮ ᱵᱟᱹᱱᱩᱜ ᱾ ᱡᱟᱦᱟᱸ ᱛᱤᱱ ᱨᱮ ᱠᱟᱹᱴᱤᱡ ᱛᱟᱞᱟᱝ ᱮ ᱯᱷᱟᱸᱠᱟᱭᱮᱜᱼᱟ, ᱤᱱᱟᱹ ᱥᱟᱶᱛᱮ ᱟᱨ ᱦᱚᱸ ᱫᱟᱜ ᱡᱟᱹᱲᱤ᱾
ᱦᱩᱭᱩᱜ ᱠᱟᱱᱟ ᱦᱮᱸ, ᱦᱮᱸ ᱾ ᱛᱟᱦᱚᱞᱮ ᱟᱸᱥᱟᱲ ᱵᱚᱸᱜᱟ ᱫᱤᱱ ᱫᱚ ᱾ ᱢᱟᱱᱮ ᱥᱮᱨᱢᱟ ᱫᱟᱜ ᱡᱟᱲᱤ ᱫᱚ ᱫᱚᱢᱮ ᱜᱮᱭ ᱡᱟᱲᱤ ᱵᱟᱲᱟᱭᱟ ᱢᱟᱱᱮ ᱵᱤᱥᱤ ᱟᱥᱟᱲ ᱵᱚᱸᱜᱟ ᱫᱤᱱᱜᱮ ᱵᱟᱝ ᱵᱚᱭᱱᱟ ᱠᱚᱫᱚ ᱧᱮᱞᱚᱜ ᱜᱮᱭᱟ ᱱᱟᱸᱜ᱾
ᱦᱮᱸ ᱦᱩᱸ ᱦᱩᱸ ᱛᱟᱦᱚᱞᱮ ᱠᱷᱟᱱ ᱫᱚ ᱟᱯᱮ ᱥᱮᱱ ᱫᱚ ᱚᱝᱠᱟ ᱩᱫ ᱚ ᱩᱫ ᱯᱩᱴᱠᱟᱹ ᱠᱚ ᱩᱲᱩᱠᱚᱜ ᱜᱮᱭᱟ ᱥᱮ ᱵᱟᱝ?
ᱦᱮᱸ ᱩᱰᱩᱠᱚᱜ ᱜᱮᱭᱟ ᱠᱚ ᱩᱫ ᱠᱚ ᱩᱫ ᱦᱚᱸ ᱟᱹᱰᱤ ᱨᱚᱠᱚᱢ ᱩᱫ ᱟᱞᱮ ᱥᱮᱱ ᱫᱚ ᱧᱟᱢᱚᱜ ᱜᱮᱭᱟ᱾ ᱟᱨ ᱯᱩᱴᱠᱟᱹ ᱫᱚ ᱱᱟᱸᱜ ᱢᱤᱫ ᱨᱚᱠᱚᱢ ᱵᱟᱨ ᱨᱚᱠᱚᱢ ᱯᱩᱴᱠᱟᱹ ᱜᱮ ᱢᱤᱫᱴᱟᱱ ᱫᱚ ᱱᱟᱜ ᱦᱚᱲ ᱯᱩᱴᱠᱟᱹ ᱠᱚ ᱞᱟᱹᱭᱟᱠᱚ ᱟᱨ ᱢᱤᱜ ᱴᱟᱹᱱ ᱫᱚ ᱩᱱᱠᱩ ᱥᱮᱛᱟ ᱯᱩᱴᱠᱟᱹ ᱦᱟᱸᱜ ᱠᱚ ᱞᱟᱹᱭ ᱟᱠᱚ,
ᱟᱨ ᱩᱫ ᱫᱚ ᱟᱹᱰᱤ ᱨᱚᱠᱚᱢ ᱩᱫ ᱜᱮ ᱧᱟᱢᱚᱜ ᱜᱮᱭᱟ ᱟᱞᱮ ᱵᱤᱨ ᱨᱮᱫᱚ᱾
ᱟᱪᱪᱷᱟ᱾
ᱦᱩᱸ ᱛᱟᱦᱚᱞᱮ ᱠᱷᱟᱱ ᱟᱯᱮ ᱥᱮᱱ ᱫᱚ ᱚᱱᱠᱟ ᱱᱮᱛᱟᱨ ᱚᱱᱠᱟ ᱡᱚ-ᱵᱤᱞᱤ ᱠᱚ ᱧᱟᱢ ᱵᱟᱲᱟᱜ ᱠᱟᱱᱟ ᱥᱮ ᱵᱟᱝ ᱵᱤᱨ ᱠᱚᱨᱮ?
ᱮ ᱦᱮᱸ ᱡᱚ ᱵᱤ ᱵᱤᱞᱤ ᱫᱚᱱᱦᱟᱜ ᱟᱸ ᱱᱮᱛᱟᱨ ᱫᱚ ᱡᱚᱼᱵᱤᱞᱤ ᱵᱚᱞᱛᱮ ᱫᱚ ᱱᱟᱜ ᱮᱻ ᱢᱟᱱᱮ ᱥᱤᱛᱩᱝ ᱫᱤᱱᱜᱮ ᱵᱤᱥᱤ ᱫᱚ ᱡᱚ ᱵᱤᱞᱤ ᱫᱚ ᱧᱮᱞᱚᱜ-ᱟ ᱵᱤᱨ ᱨᱮᱫᱚ ᱱᱟᱜ᱾ ᱟᱨ ᱱᱮᱛᱟᱨ ᱫᱚ ᱩᱱᱟᱹᱜ ᱫᱚ ᱡᱚ ᱵᱤᱞᱤ ᱫᱚ ᱱᱟᱜ ᱵᱟᱝ ᱧᱟᱢᱚᱜ ᱜᱮᱭᱟ, ᱥᱤᱛᱩᱝ ᱫᱤᱱ ᱫᱚ ᱱᱟᱜ ᱛᱤᱨᱤᱞ ᱛᱟᱨᱚᱵᱯ ᱛᱟᱯᱚᱨᱮ ᱠᱷᱤᱡᱩᱨ ᱠᱚ ᱢᱮᱞᱮᱜ ᱵᱤᱞᱤ ᱠᱚ᱾ ᱦᱮᱸ ᱟᱨᱦᱚᱸ ᱚᱝᱠᱟ ᱮᱢᱟᱱ ᱚᱱᱠᱟᱱᱟᱜ ᱢᱮᱱᱟᱜ ᱟᱠᱟᱫᱟ ᱥᱩᱨᱟᱹᱭ ᱢᱟᱴᱷᱟ ᱠᱚ ᱚᱝᱠᱟ ᱧᱟᱢᱚᱜ ᱜᱮᱭᱟ ᱵᱤᱨ ᱨᱮ ᱟᱞᱮ ᱵᱤᱨ ᱨᱮ ᱚᱝᱠᱟ ᱡᱚ-ᱵᱤᱞᱤ ᱫᱚ᱾ ᱫᱚᱢᱮ ᱧᱚᱜ ᱜᱮ ᱢᱟᱱᱮ ᱡᱚ ᱵᱤᱞᱤ ᱠᱚᱫᱚ ᱦᱟᱸᱜ ᱵᱟᱞᱮ ᱦᱟᱨᱠᱮᱫᱚᱜ-ᱟ ᱢᱟᱱᱮ ᱡᱚ-ᱵᱤᱞᱤ ᱠᱚᱫᱚᱞᱮ ᱧᱟᱢ ᱜᱮᱭᱟ᱾
ᱦᱩᱸ ᱦᱩᱸ ᱮᱱᱠᱷᱟᱱ ᱫᱚ ᱟᱯᱮ ᱥᱮᱱ ᱢᱟ ᱡᱦᱚᱛᱚ ᱜᱮ ᱚᱱᱠᱟ ᱡᱚ-ᱵᱤᱞᱤ ᱠᱚᱢᱟ ᱡᱟᱦᱟᱸᱭ ᱠᱚ ᱡᱟᱦᱟ ᱚᱱᱠᱟ ᱵᱟᱭ ᱧᱮᱞ ᱠᱟ ᱚᱱᱟ ᱦᱚᱸᱯᱮ ᱫᱮᱠᱷᱟᱣ ᱫᱟᱲᱮᱭ ᱟᱠᱚᱣᱟ ᱡᱮ ᱱᱚᱛᱮᱨᱮ ᱱᱚᱝᱠᱟ ᱡᱮ ᱟᱵᱚᱣᱟᱜ ᱵᱤᱨ ᱨᱮᱦᱚᱸ ᱚᱝᱠᱟ ᱡᱚ ᱵᱤᱞᱤ ᱢᱮᱱᱟᱜ-ᱟ ᱵᱤᱱᱟᱹ ᱪᱟᱥ ᱛᱮᱦᱚᱸ ᱥᱮ ᱚᱱᱠᱟ ᱫᱟᱨᱮ ᱟᱡᱛᱮ ᱚᱢᱚᱱᱚᱜ-ᱟ ᱚᱱᱠᱟ ᱜᱮ ᱡᱚᱜ-ᱟ᱾
ᱮ ᱚᱱᱟ ᱫᱚ ᱱᱟᱜ ᱞᱮᱭ ᱞᱮᱠᱷᱟᱱ ᱫᱚ ᱵᱤᱨ ᱠᱚᱨᱮ ᱡᱟᱦᱟᱸ ᱡᱚ ᱵᱤᱞᱤ ᱠᱚ ᱢᱮᱱᱟᱜ ᱟᱠᱟᱫᱟ ᱚᱱᱟ ᱫᱚ ᱟᱡ ᱛᱮᱜᱮ ᱚᱢᱚᱱ ᱵᱟᱲᱟ ᱟᱠ ᱚᱱᱟ ᱫᱚ ᱨᱚᱦᱚᱭ ᱠᱚᱫᱚ ᱦᱟᱸᱜ ᱵᱟᱝ ᱦᱩᱭ ᱠᱟᱱᱟ᱾
ᱦᱩᱸ,
ᱟᱨ ᱚᱲᱟᱜ ᱠᱚᱨᱮ ᱫᱚ ᱢᱟᱱᱮ ᱡᱚ ᱵᱤᱞᱤ ᱩᱞ ᱠᱚ ᱤᱭᱟᱹ ᱠᱷᱟᱱᱴᱟᱬ ᱠᱚ ᱦᱟᱱᱟ ᱱᱚᱣᱟ ᱨᱚᱦᱚᱭ ᱵᱟᱲᱟ ᱦᱩᱭ ᱚᱱᱟ ᱫᱚ ᱱᱤᱡᱮᱛᱮ ᱨᱚᱦᱚᱭ ᱟᱹᱱᱤᱡ ᱜᱮᱢ ᱧᱟᱢᱟ᱾ ᱚᱱᱟ ᱫᱚ ᱱᱟᱜ ᱵᱤᱨ ᱠᱚᱨᱮ ᱵᱟᱝ ᱧᱟᱢᱟ-ᱟ ᱛᱚ ᱦᱟᱱᱮ ᱵᱤᱨ ᱠᱚᱨᱮ ᱡᱟᱦᱟᱸ ᱡᱚᱵᱤᱞᱤ ᱠᱚ ᱫᱟᱨᱮ ᱠᱚ ᱢᱮᱱᱟᱜ-ᱟ ᱚᱱᱟ ᱫᱚ ᱟᱡ ᱛᱮᱜᱮ ᱫᱟᱨᱮ ᱟᱠᱟᱱᱟ ᱟᱨ ᱚᱸᱰᱮ ᱫᱚ ᱠᱳᱱᱳ ᱥᱟᱨᱵᱷᱤᱥ ᱠᱚᱫᱚ ᱮᱢᱦᱚᱸ ᱵᱟᱝ ᱦᱩᱭ ᱟᱠᱟᱱᱟ ᱥᱮ ᱫᱟᱜ ᱠᱩ ᱫᱩᱞ ᱵᱟᱧᱪᱟᱣ ᱚᱱᱠᱟ ᱫᱚ ᱱᱟᱜ ᱵᱟᱝ ᱦᱩᱭ ᱟᱠᱟᱱᱟ᱾
ᱦᱮᱸ ᱚᱱᱟ ᱫᱚ ᱦᱟᱸᱜ ᱥᱟᱱ ᱡᱩᱫᱤ ᱥᱟᱨ ᱥᱟᱨ ᱠᱚᱢ ᱮᱢ ᱞᱮᱠᱷᱟᱱ ᱦᱟᱸᱜ ᱚᱱᱟ ᱠᱚᱢᱟ ᱟᱫᱚ ᱚᱱᱟ ᱠᱚᱫᱚ ᱟᱵᱚᱣᱟᱜ ᱦᱚᱬᱢᱚᱭ ᱠᱷᱩᱛᱤᱟᱭ ᱡᱩᱫᱤ ᱵᱤᱥᱤᱨ ᱠᱟᱭᱛᱮ ᱡᱟᱦᱟᱸᱱᱟᱜ ᱚᱱᱠᱟᱱᱟᱜ ᱨᱟᱱ ᱠᱩ ᱵᱚᱱ ᱮᱴᱟᱜᱼᱟ, ᱟᱫᱚ ᱟᱵᱚ ᱚᱱᱟ ᱠᱚᱵᱚᱱ ᱡᱚᱢ ᱞᱮᱠᱷᱟᱱ ᱫᱚ ᱟᱵᱚᱣᱟᱜ ᱦᱚᱲᱢᱚ ᱫᱚ ᱡᱟ ᱚᱱᱠᱟ ᱦᱚᱡᱚᱢ ᱚᱸ ᱦᱚᱡᱚᱢ ᱦᱚᱸ ᱵᱟᱝ ᱦᱚᱡᱚᱢᱚᱜ ᱛᱟᱵᱚᱱᱟ ᱥᱮ ᱚᱱᱠᱟ ᱰᱮᱵ ᱰᱮᱵᱮ ᱛᱟᱦᱮᱱ ᱛᱟᱵᱚᱱᱟ ᱟᱵᱚᱣᱟᱜ ᱦᱚᱬᱢᱚ ᱵᱟᱹᱲᱤᱡᱚᱜ-ᱟ᱾ ᱥᱟᱣᱛᱮ ᱟᱵᱩ ᱦᱚᱸ
ᱟᱫᱚ ᱟᱵᱚ ᱦᱚᱸᱵᱚᱱ ᱢᱚᱱᱮᱭᱟ ᱡᱮ ᱪᱮᱫ ᱪᱤᱠᱟᱹᱭᱮᱱᱟ ᱡᱮ ᱦᱚᱲᱢᱚ ᱱᱚᱝᱠᱟᱧ ᱵᱩᱡᱷᱟᱹᱣᱮᱫᱼᱟ ᱵᱚᱦᱚᱜ ᱦᱟᱹᱥᱩᱤᱧ ᱠᱟᱱᱟ᱾ ᱥᱮ ᱞᱟᱡ ᱦᱟᱹᱥᱩᱭᱮ ᱠᱟᱱᱟ᱾ ᱟᱭᱢᱟ ᱞᱮᱠᱟᱱᱟᱜ ᱟᱡᱟᱨ ᱢᱮᱱᱟᱜ ᱛᱟᱵᱚᱱᱟ ᱟᱵᱚᱣᱟᱜ ᱫᱚ ᱵᱤᱵᱷᱤᱱᱚ ᱨᱚᱠᱚᱢ ᱟᱡᱟᱨ ᱦᱩᱭᱩᱜ ᱛᱟᱵᱚᱱᱟ᱾
ᱦᱮᱸ ᱦᱮᱸ ᱮᱠᱫᱚᱢ ᱮᱫᱚᱢ ᱢᱟᱱᱮ ᱥᱟᱨᱵᱤᱥ ᱫᱟᱨᱟᱭ ᱛᱮᱜᱮ ᱢᱟᱱᱮ ᱟᱵᱚ ᱫᱚ ᱦᱚᱲᱢᱚ ᱠᱚ ᱫᱚᱢᱮ ᱵᱟᱹᱲᱤᱡᱚᱜ ᱠᱟᱱ ᱜᱮᱛᱟᱵᱚᱱᱟ ᱟᱨ ᱱᱚᱜᱼᱚᱭ ᱡᱮ ᱵᱟᱵᱟ ᱫᱚᱱᱟᱜ ᱱᱤᱫ ᱫᱚ ᱠᱮᱴᱮᱡ ᱢᱮᱴᱮᱡ ᱦᱚᱲ ᱛᱚ ᱡᱚᱢᱮᱫ ᱨᱮᱦᱚᱸᱵᱚ ᱢᱟᱱᱮ ᱩᱱᱟᱹᱜ ᱫᱚᱱᱟᱸᱜ ᱵᱟᱹᱲᱤᱜ ᱵᱟᱵᱚᱱ ᱵᱩᱡᱷᱟᱹᱣᱫᱟ ᱛᱟᱦᱚᱱᱮ ᱚᱱᱟᱫᱚ ᱦᱟᱲᱟᱢ ᱵᱩᱰᱷᱤ ᱞᱮᱱᱠᱷᱟᱱ ᱫᱚ ᱟᱹᱰᱤ ᱠᱤᱪᱷᱩ ᱨᱳᱜ ᱟᱡᱟᱨ ᱦᱩᱭᱩᱜᱼᱟ ᱢᱟᱱᱮ ᱜᱷᱟᱱᱮ ᱜᱷᱟᱱᱮ ᱜᱮ ᱞᱟᱡ ᱦᱟᱹᱥᱩ ᱵᱚᱦᱚᱜ ᱦᱟᱹᱥᱩ ᱠᱟᱴᱟᱛᱤ ᱦᱟᱹᱥᱩ ᱛᱟᱨᱯᱚᱨ ᱦᱚᱲᱢᱚ ᱠᱚ ᱴᱷᱤᱠᱷ ᱵᱟᱢ ᱵᱩᱡᱷᱟᱹᱣᱟ ᱢᱟᱱᱮ ᱵᱤᱥᱤ ᱧᱚᱜ ᱩᱱᱫᱚ ᱵᱩᱡᱷᱟᱹᱣᱟᱢ ᱟᱨ ᱱᱤᱛ ᱫᱚ ᱫᱟᱬᱮ ᱵᱷᱳᱨ ᱛᱚᱱᱟᱜ ᱡᱚᱢ ᱮᱫᱟᱵᱚ ᱴᱷᱤᱠ ᱜᱮᱵᱚ ᱵᱩᱡᱷᱟᱹᱣᱮᱫᱟ ᱩᱱᱟᱹᱜ ᱴᱟᱜ ᱵᱟᱵᱚ ᱵᱩᱡᱷᱟᱹᱣᱮᱫᱟ ᱩᱱᱟᱹᱜᱴᱟᱜ ᱵᱟᱵᱚ ᱵᱩᱡᱷᱟᱣᱮᱫᱟ ᱡᱮ ᱵᱟᱹᱲᱤᱡ ᱫᱚᱦᱟᱜ ᱛᱟᱦᱮᱞᱮ ᱚᱱᱟᱜᱮ ᱵᱟᱹᱲᱤᱡ ᱰᱮᱞᱤ ᱵᱟᱹᱲᱤᱡ ᱵᱟᱹᱲᱤᱡ ᱛᱮᱜᱮ ᱱᱟᱜ ᱦᱟᱲᱟᱢ ᱵᱩᱰᱷᱤ ᱨᱮᱫᱚ ᱯᱩᱨᱟᱹ ᱩᱱᱫᱚ ᱟᱵᱚ ᱦᱚᱲᱢᱚ ᱛᱤ ᱡᱟᱸᱜᱟ ᱠᱚᱫᱚᱦᱟᱸᱜ ᱩᱱᱟᱹᱜ ᱫᱚ ᱯᱷᱤᱴ ᱯᱷᱟᱴ ᱫᱚ ᱵᱟᱝ ᱛᱟᱦᱮᱱ ᱛᱟᱵᱚᱱᱟ ᱛᱚ ᱛᱟᱵᱮ ᱩᱱᱫᱚ ᱵᱮᱥᱤ ᱧᱚᱜ ᱜᱮ ᱟᱫᱚ ᱮᱸ ᱦᱟᱸ ᱵᱟᱹᱲᱤᱡ ᱦᱩᱭᱩᱜᱼᱟ ᱨᱩᱣᱟᱹ ᱱᱟᱥᱮ ᱨᱟᱹᱜᱮ ᱨᱩᱣᱟᱹᱟᱡᱟᱨ ᱢᱟᱱᱮ ᱵᱤᱥᱤ ᱧᱟᱢ ᱵᱚᱱᱟ ᱪᱟᱲ ᱦᱮ ᱸ ᱟ ᱨᱩᱣᱟᱹ ᱟᱡᱟᱨ ᱠᱚ
ᱦᱮᱸ ᱦᱮᱸ ᱟᱫᱚ ᱟᱵᱚ ᱦᱟᱸᱜ ᱱᱤᱛᱚᱜ ᱢᱟ ᱟᱵᱚ ᱵᱚᱱ ᱚᱱᱮ ᱡᱮ ᱡᱟᱦᱟᱱᱟᱜ ᱜᱮᱵᱚᱱ ᱪᱟᱥᱮᱜᱼᱟ ᱡᱮ ᱞᱚᱜᱚᱱ ᱞᱚᱜᱚᱱ ᱧᱚᱜ ᱛᱮᱜᱮ ᱦᱟᱨᱟ ᱥᱮ ᱞᱚᱜᱚᱱ ᱧᱚᱜ ᱛᱮᱜᱮ ᱡᱚ ᱛᱮ ᱵᱤᱞᱤᱜ ᱢᱟ ᱞᱚᱜᱚᱱ ᱞᱚᱜᱚᱱ ᱜᱮ ᱟᱵᱚ ᱚᱱᱟ ᱞᱟᱹᱜᱤᱫ ᱛᱮ ᱟᱵᱚ ᱵᱚᱱ ᱞᱟᱹᱭᱟ ᱡᱮ ᱱᱚᱣᱟ ᱠᱚ ᱡᱚᱢ ᱞᱮᱠᱷᱟᱱ ᱫᱚ ᱞᱚᱜᱚᱱ ᱧᱚᱜ ᱜᱮ ᱡᱮ ᱞᱚᱜᱚᱱ ᱞᱚᱜᱚᱱ ᱤᱧ ᱦᱩᱭᱪᱚᱭᱟ ᱟᱨ ᱥᱟᱨᱵᱤᱥ ᱠᱚᱵᱚᱱ ᱮᱢ ᱞᱮᱠᱷᱟᱱ ᱟᱵᱚᱣᱟᱜ ᱮᱢᱱᱤ ᱛᱮ ᱟᱫᱚ ᱵᱚᱱ ᱞᱟᱹᱭᱟ ᱡᱮ ᱱᱚᱣᱟ ᱥᱟᱨᱵᱤᱥ ᱢᱟ ᱪᱟᱵᱟᱭᱮᱱᱟ ᱥᱚ ᱦᱚᱸ ᱪᱟᱵᱟᱭᱮᱱᱟ ᱥᱮ ᱮᱢ ᱞᱟᱭᱹᱧᱚ ᱚᱱᱟ ᱚᱱᱟ ᱥᱟᱶᱛᱮ ᱜᱮ ᱟᱫᱚ ᱵᱟᱹᱲᱛᱤᱼᱟ ᱟᱫᱚ ᱚᱱᱟ ᱡᱩᱫᱤ ᱟᱵᱚᱵᱚᱱ ᱡᱚᱢᱟ ᱵᱚᱱ ᱡᱚᱢ ᱞᱮᱠᱷᱟᱱ ᱟᱵᱚᱵᱚᱱ ᱞᱟᱹᱭᱟ ᱦᱮᱸ ᱱᱚᱣᱟ ᱫᱚ ᱟᱹᱰᱤ ᱥᱤᱵᱤᱞ ᱵᱩᱡᱟᱹᱜ ᱠᱟᱱᱟ ᱱᱚᱣᱟ ᱫᱚ ᱪᱚᱨᱚᱠᱷ ᱜᱮ ᱵᱩᱡᱷᱟᱹᱜ ᱠᱟᱱᱟ ᱥᱮ ᱡᱟᱦᱟᱱᱟᱜ ᱩᱛᱩ ᱞᱮᱠᱷᱟᱱ ᱫᱚᱞᱮ ᱪᱚᱨᱚᱠᱷ ᱥᱤᱵᱤᱞ ᱜᱤ ᱵᱩᱡᱷᱟᱹᱜ ᱠᱟᱱᱟ᱾ ᱟᱫᱚ ᱟᱵᱚ ᱫᱚ ᱵᱟᱵᱚᱱ ᱴᱷᱤᱠ ᱫᱟᱲᱮᱭᱟᱜ ᱠᱟᱱᱟ ᱦᱮᱥᱮ
ᱦᱮᱸ ᱦᱮᱸ ᱮᱠᱫᱚᱢ ᱮᱠᱫᱚᱢ ᱢᱟᱱᱮ ᱟᱵᱚ ᱫᱚ ᱦᱟᱜ ᱴᱷᱤᱠ ᱫᱚ ᱵᱟᱵᱚᱱ ᱫᱟᱲᱮ ᱡᱮ ᱱᱟᱣᱟᱠᱚ ᱥᱟᱨᱵᱤᱥ ᱮᱢ ᱠᱟᱛᱮᱡ ᱱᱚᱣᱟ ᱵᱚ ᱵᱟᱲᱤᱡ ᱮᱫᱟ ᱥᱮᱵᱚ ᱠᱷᱚᱛᱤ